ᱦᱮᱞᱳ,
ᱦᱮᱸ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱟᱸᱡᱚᱢᱚᱜ ᱠᱟᱱᱟ ᱱᱟᱯᱟᱭ ᱜᱮ᱾
ᱱᱟᱯᱟᱭ ᱵᱟᱲᱟ ᱜᱮ᱾
ᱛᱟᱦᱚᱞᱮ ᱪᱮᱫ ᱠᱚ ᱠᱟᱹᱢᱤ ᱦᱩᱭᱩᱜ ᱠᱟᱱᱟ ᱚᱲᱟᱜ ᱠᱚᱨᱮ?
ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ᱾ ᱟᱯᱮ ᱟᱢ ᱟᱹᱵᱤᱱ ᱜᱮ ᱪᱮᱫᱵᱤᱱ ᱪᱤᱠᱟᱹ ᱵᱟᱲᱟᱭᱮᱫ-ᱟ?
ᱳᱭ ᱜᱚᱝᱠᱮ ᱟᱹᱞᱤᱧᱢᱟ ᱟᱫᱚ ᱛᱚᱞᱟ ᱠᱚᱫᱚ ᱦᱟᱨᱟ ᱫᱚ ᱦᱟᱨᱟ ᱨᱚᱦᱚᱭ ᱦᱚᱸ ᱜᱟᱱ ᱠᱟᱱᱟ ᱟᱫᱚ ᱫᱟᱜ ᱡᱟᱹᱥᱛᱤ ᱟᱞᱮ ᱥᱮᱫ ᱫᱚ ᱵᱟᱹᱱᱩᱜ ᱟᱥᱮ, ᱤᱱᱟᱹ ᱠᱷᱟᱹᱛᱤᱨ ᱜᱮ ᱠᱟᱹᱴᱤᱡ ᱜᱳᱞᱢᱟᱞ ᱜᱳᱞᱢᱟᱞᱚᱜ ᱠᱟᱱᱟ ᱨᱚᱦᱚᱭ ᱟᱨᱠᱤ᱾ ᱦᱩᱲᱩ ᱠᱚ ᱨᱚᱦᱚᱭ,
ᱦᱩᱭ ᱦᱩᱭ ᱦᱩᱭ ᱱᱚᱣᱟ ᱫᱤᱥᱚᱢ ᱜᱮᱛᱚ ᱱᱚᱝᱠᱟ ᱠᱟᱱᱟ ᱱᱟᱜ, ᱡᱚᱛᱚᱢ ᱥᱮᱫ ᱜᱮ ᱱᱩᱝᱠᱩ ᱜᱚᱴᱟ ᱜᱮ ᱱᱚᱝᱠᱟ ᱟᱠᱟᱱᱟ᱾ ᱫᱟᱜ ᱜᱮ ᱵᱟᱭ ᱫᱟᱜ ᱮᱫᱟ ᱟᱨ ᱛᱚᱞᱟ ᱠᱚ ᱛᱚᱢᱟ ᱡᱟ ᱦᱚᱵᱟᱨ ᱦᱩᱭᱩᱜ ᱠᱟᱱᱟ᱾
ᱦᱳᱭ ᱦᱳᱭ᱾ ᱟᱹᱵᱤᱱ ᱥᱮᱫ ᱦᱚᱸ ᱛᱟᱦᱚᱞᱮ ᱛᱚᱞᱟ ᱠᱚᱫᱚ ᱵᱤᱱ ᱜᱤᱰᱤ ᱠᱟᱫᱟ ᱦᱟᱨᱟ ᱠᱟᱱᱟ?
ᱦᱳᱭ ᱛᱚᱞᱟ ᱠᱚ ᱜᱤᱰᱤ ᱠᱟᱛᱮᱫ ᱱᱟᱜ ᱦᱟᱨᱟ ᱠᱟᱛᱮ ᱱᱟᱜ ᱦᱟᱲᱟᱢᱚᱜ ᱠᱟᱱ᱾
ᱟᱹᱰᱤ
ᱵᱟᱹᱫᱽ ᱠᱚ ᱠᱚᱨᱮᱱᱟᱜ ᱫᱟᱜ ᱠᱚᱜᱮ ᱵᱟᱝ ᱟᱸᱡᱮᱫ ᱠᱟᱱ ᱫᱟᱜ ᱜᱮ ᱵᱟᱝ ᱦᱩᱭᱩᱜ ᱠᱟᱱ, ᱚᱱᱟ ᱵᱟᱹᱫᱽ ᱵᱟᱝ ᱦᱩᱭᱩᱜ ᱠᱟᱱᱟ ᱨᱚᱦᱚᱭ ᱦᱚᱸ ᱵᱟᱝ ᱦᱩᱭᱩᱜ ᱠᱟᱱ
ᱜᱚᱴᱟ ᱜᱮ ᱜᱚᱝᱠᱮ ᱟᱞᱮ ᱥᱮ ᱦᱚᱸ ᱚᱱᱠᱟ ᱜᱮ ᱜᱚᱴᱟ ᱚᱱᱠᱟ, ᱫᱟᱜ ᱫᱚ ᱵᱟᱝ ᱫᱟᱜ ᱫᱟᱭ ᱨᱤᱢᱤᱞ ᱫᱚᱭ ᱨᱤᱢᱤᱞ ᱠᱟᱫᱟᱭ ᱫᱟᱜ ᱨᱮᱦᱚᱸ ᱮᱢᱚᱱᱮ ᱫᱟᱜ ᱫᱟ ᱡᱮ ᱚᱱᱟ ᱫᱟᱜ ᱛᱮᱫᱚ ᱠᱟᱹᱢᱤ ᱵᱟᱝ ᱞᱟᱜᱟᱜ-ᱟ᱾
ᱟᱞᱮ ᱥᱮᱫ ᱢᱟᱛᱚ ᱚᱱᱠᱟᱜ ᱜᱮ ᱜᱚᱝᱠᱮ ᱦᱳᱭ, ᱟᱞᱮ ᱥᱮᱫ ᱢᱟ ᱜᱚᱢᱠᱮ ᱚᱱᱠᱟ ᱜᱮ ᱡᱮ ᱫᱟᱜ ᱫᱟ ᱟᱨ ᱢᱤᱫ ᱜᱷᱟᱹᱲᱤᱡ ᱠᱟᱱᱜᱮ ᱟᱫᱚ ᱵᱤᱧ ᱧᱮᱞᱟ ᱪᱮᱫ ᱦᱚᱸ ᱟᱫᱚ ᱵᱟᱹᱱᱩᱜ-ᱟ ᱮᱢᱚᱱ ᱟᱫᱚ ᱧᱮᱞᱚᱜ ᱠᱟᱱᱟ ᱡᱮ
ᱪᱟᱹᱛ ᱵᱟᱹᱭᱥᱟᱹᱠᱷ ᱞᱮᱠᱟ ᱧᱮᱞᱚᱜ ᱠᱟᱱᱟ ᱫᱩᱲᱤ ᱰᱤᱜᱽᱞᱟᱹᱜ ᱠᱟᱱ ᱟᱸᱥᱟᱲ ᱵᱚᱸᱜᱟ ᱥᱟᱱ ᱵᱚᱸᱜᱟ ᱫᱤᱱ ᱨᱮᱦᱚᱸ᱾
ᱦᱳᱭ ᱦᱳᱭ᱾ ᱦᱮᱸ ᱚᱝᱠᱟ ᱢᱟ ᱟᱫᱚ ᱛᱟᱦᱚᱞᱮ ᱟᱫᱚ ᱟᱫᱟᱨᱥ ᱪᱮᱫ ᱦᱚᱸ ᱵᱟᱵᱤᱱ ᱠᱟᱹᱢᱤ ᱠᱟᱱᱟ?
ᱟᱫᱟᱨᱥ ᱪᱮᱫ ᱦᱚᱸ ᱵᱟᱵᱤᱱ ᱠᱟᱹᱢᱤ ᱠᱟᱱᱟ?
ᱟᱫᱟᱥ ᱫᱚ ᱠᱟᱹᱢᱤ ᱵᱚᱞᱛᱮ ᱟᱹᱞᱤᱧ ᱢᱟᱛᱚ ᱠᱟᱹᱢᱤ ᱫᱚ ᱚᱲᱟᱜ ᱠᱚᱨᱮ ᱜᱮ ᱟᱫᱚ ᱪᱮᱫ ᱵᱤᱱ ᱠᱟᱹᱢᱤᱭᱟ ᱫᱟᱜ ᱢᱟᱜ ᱠᱚ ᱵᱟᱝ ᱞᱟᱜᱟᱣ ᱞᱮᱱᱠᱷᱟᱱ ᱱᱟᱜ᱾ ᱠᱟᱹᱢᱤ ᱠᱚ ᱢᱟᱛᱚ ᱱᱟᱜ ᱟᱨᱚᱢᱵᱚᱜ ᱠᱟᱱᱟ, ᱡᱟᱭᱦᱳᱠ
ᱱᱤᱭᱟᱹ ᱫᱷᱟᱣ, ᱦᱮᱸ ᱱᱤᱛᱚᱜ ᱫᱚ ᱟᱫᱚ ᱚᱲᱟᱜ ᱨᱮᱜᱮ ᱠᱚ ᱚᱲᱟᱜ ᱨᱮ ᱢᱮᱱᱟᱜ ᱵᱤᱱᱟ ᱵᱟᱝ?
ᱦᱩᱸ ᱚᱲᱟᱜ ᱠᱚᱨᱮᱡ ᱜᱮ ᱱᱤᱛᱚᱜ ᱫᱚ ᱮᱠᱷᱚᱱ, ᱛᱟᱦᱮᱸ ᱵᱟᱲᱟ ᱦᱩᱭᱩᱜ ᱠᱟᱱᱟ᱾
ᱛᱟᱦᱚᱞᱮ ᱜᱚᱝᱠᱮ ᱵᱚᱞ ᱠᱚᱫᱚ ᱵᱤᱱ ᱠᱷᱮᱞ ᱠᱟᱱᱟ ᱥᱮ ᱵᱟᱝ?
ᱪᱮᱫ ᱵᱤᱱ ᱞᱟᱹᱭᱫᱟ?
ᱟ ᱦᱟᱸᱜ ᱵᱚᱞ ᱠᱚᱫᱚ ᱵᱤᱱ ᱠᱷᱮᱞ ᱠᱟᱱᱟ ᱥᱮ ᱵᱟᱝ?
ᱟᱫᱚ ᱠᱟᱹᱢᱤ ᱠᱟᱡᱽ ᱠᱚ ᱵᱟᱹᱱᱩᱜ-ᱟ ᱱᱟᱜ ᱱᱤᱛᱳᱜ ᱫᱚ ᱵᱚᱞ ᱠᱚᱞ ᱠᱚᱜᱮ ᱠᱷᱮᱞ ᱵᱟᱲᱟ ᱦᱩᱭᱩᱜ ᱠᱟᱱᱟ᱾ ᱵᱟᱨᱮᱭᱟ ᱜᱟᱱ ᱥᱟᱵ ᱵᱟᱲᱟ ᱜᱟᱱ ᱦᱩᱭ ᱠᱟᱱ᱾
ᱟᱹᱰᱤ ᱡᱟᱹᱥᱛᱤ ᱜᱮᱵᱤᱱ ᱮᱱᱮᱡ ᱠᱟᱱᱟ ᱛᱟᱦᱚᱞᱮ ᱵᱚᱞ?
ᱟᱫᱚ ᱪᱤᱠᱟᱹᱭᱟᱵᱤᱱ ᱟᱫᱚ, ᱠᱟᱹᱢᱤ ᱠᱟᱡᱽ ᱠᱚᱦᱚᱸ ᱵᱟᱹᱱᱩᱜ᱾ ᱛᱮ ᱛᱟᱨᱟᱥᱤᱧ ᱟᱠᱟᱱ ᱠᱷᱟᱱ ᱜᱮ ᱵᱚᱞ ᱜᱮ ᱠᱷᱮᱞ ᱦᱩᱭᱩᱜ ᱠᱟᱱᱟ, ᱟᱫᱚ ᱚᱱᱟ ᱜᱮ ᱦᱩᱭᱩᱜ ᱠᱟᱱᱟ ᱟᱨ ᱡᱚᱢ ᱦᱩᱭᱩᱜ ᱠᱟᱱᱟ, ᱟᱨ ᱡᱟᱹᱯᱩᱫ ᱜᱮ ᱦᱩᱭᱩᱜ ᱠᱟᱱᱟ᱾
ᱛᱤᱱᱟᱹᱜ ᱜᱟᱱ ᱵᱤᱱ ᱛᱟᱦᱚᱞᱮ ᱴᱩᱨᱱᱟᱢᱮᱱᱴ ᱵᱤᱱ ᱥᱟᱵ ᱵᱟᱲᱟ ᱟᱠᱟᱫᱟ?
ᱟᱞᱮ ᱠᱚ ᱢᱤᱫᱴᱟᱝ ᱦᱩᱰᱤᱧ ᱵᱚᱞ, ᱦᱟᱱᱟ ᱢᱟᱱᱮ ᱟᱞᱮ ᱥᱩᱨ ᱥᱮᱫ ᱨᱮᱜᱮ ᱠᱚᱨᱟᱣ ᱦᱚᱪᱚᱭᱮᱫ ᱛᱟᱦᱮᱸᱜᱼᱟ᱾ ᱚᱸᱰᱮ
ᱢᱟᱱᱮ ᱜᱚᱝᱠᱮ, ᱦᱮᱸ ᱜᱚᱝᱠᱮ ᱞᱟᱹᱭ ᱵᱤᱱ᱾
ᱚᱸᱰᱮ ᱞᱮ ᱪᱟᱣᱞᱮ ᱞᱮᱱᱟ ᱳᱭ
ᱯᱮ, ᱯᱮ ᱜᱨᱟᱣᱩᱱᱰ ᱞᱮ ᱫᱟᱲᱮ ᱞᱮᱱᱟ ᱛᱟᱨᱯᱚᱨᱮ ᱟᱫᱚᱞᱮ ᱵᱟᱹᱲᱩ ᱦᱚᱪᱚᱭᱮᱱᱟ᱾ ᱟᱨᱚ ᱢᱮᱱᱟᱜᱼᱟ ᱟᱨᱚᱸ ᱢᱤᱫ ᱡᱟᱭᱜᱟ ᱨᱮ ᱟᱨᱚ ᱦᱚᱸᱜᱼᱚᱭ ᱜᱟᱯᱟ, ᱮᱸᱫᱽᱨᱟᱭᱚᱜ ᱢᱮᱱᱟᱜᱼᱟ᱾
ᱪᱮᱠᱟ ᱚᱝᱠᱟ ᱚᱝᱠᱟ ᱠᱟᱹᱴᱤᱡ ᱵᱚᱞ ᱫᱚ ᱢᱟᱱᱮ ᱪᱮᱠᱟ ᱚᱱᱟ ᱯᱷᱩᱴᱱᱤᱥ ᱡᱟᱦᱟᱸ ᱠᱚ ᱞᱟᱹᱭ ᱮᱫᱟ?
ᱦᱳᱭ ᱦᱳᱭ ᱦᱳᱭ᱾
ᱢᱟᱱᱮ ᱚᱱᱟ ᱠᱚᱫᱚ ᱠᱟᱴᱟ ᱮᱭ ᱠᱚᱨᱮ ᱵᱟᱹᱵᱤᱱ ᱵᱟᱡᱟᱣ ᱵᱟᱲᱟᱜ ᱜᱮᱭᱟ?
ᱟᱫᱚ ᱠᱟᱴᱟ ᱠᱚᱨᱮᱡ ᱢᱟᱛᱚ ᱢᱟᱨᱟᱝ ᱟᱜ ᱛᱮᱦᱚᱸᱢ ᱵᱟᱡᱟᱜᱼᱟ, ᱟᱨ ᱦᱩᱰᱤᱧ ᱟᱜ ᱛᱮᱦᱚᱸᱢ ᱵᱟᱡᱟᱜᱼᱟ ᱟᱫᱚ ᱛᱟᱹᱣ ᱧᱮᱞ ᱥᱮᱱ ᱠᱟᱛᱮᱫ ᱠᱷᱮᱞ ᱦᱳᱭᱳᱜ ᱠᱟᱱᱟ ᱟᱨᱠᱤ᱾
ᱦᱳᱭ ᱟᱨᱠᱤ ᱵᱚᱲᱚ ᱵᱚᱲᱚ ᱵᱚᱞ ᱠᱚᱫᱚ ᱵᱟᱵᱤᱱ ᱠᱷᱮᱞ ᱵᱟᱲᱟ ᱟᱠᱟᱫᱟ?
ᱥᱮ ᱚᱱᱟ ᱦᱚᱸ ᱚᱝᱠᱟ ᱜᱮ᱾
ᱵᱚᱲᱚ ᱵᱚᱞ ᱠᱚᱦᱚᱸ ᱱᱟᱜ, ᱠᱷᱮᱞ ᱫᱚ ᱠᱷᱮᱞ ᱵᱟᱲᱟ ᱦᱳᱭᱳᱜ ᱜᱮᱭᱟ, ᱵᱚᱲᱚ ᱵᱚᱞ ᱵᱚᱞᱛᱮ ᱟᱞᱮ ᱥᱮᱫ ᱫᱚ ᱟᱫᱚ ᱱᱟᱜ ᱱᱮᱛᱟᱨ ᱢᱟᱛᱚ ᱡᱷᱚᱛᱚᱱᱟᱜ ᱠᱚ ᱤᱭᱟᱹ ᱪᱟᱵᱟᱜ ᱠᱟᱱ, ᱠᱚᱢ ᱵᱚᱭᱮᱥ ᱨᱮᱜᱮ ᱠᱚ ᱵᱟᱯᱞᱟᱜ ᱠᱟᱱᱟ ᱟᱨ ᱚᱲᱟᱜ ᱠᱚ ᱵᱚᱞᱚᱱ ᱠᱟᱱᱟ ᱡᱚᱛᱚ, ᱢᱟᱨᱟᱝ
ᱦᱳᱭ ᱦᱳᱭ ᱟᱨ
ᱢᱟᱨᱟᱝ ᱜᱚᱲ ᱦᱚᱲ ᱠᱚᱛᱚ ᱱᱟᱜ ᱵᱟᱠᱚ ᱦᱩᱭᱩᱜ ᱠᱟᱱ᱾ ᱟᱫᱚ ᱚᱱᱮ ᱠᱟᱹᱴᱤᱡ ᱵᱚᱞ ᱠᱚᱜᱮ ᱱᱟᱜ ᱤᱭᱟᱹ ᱵᱟᱲᱟ ᱦᱩᱭᱩᱜ ᱠᱟᱱᱟ᱾
ᱡᱚᱛᱚ ᱦᱚᱲ ᱜᱮ ᱚᱝᱠᱟ ᱟᱨᱠᱤ ᱵᱟᱝᱼᱼ ᱦᱮ ᱵᱟᱯᱞᱟ ᱞᱮᱠᱷᱟᱱ ᱟᱫᱚ ᱩᱯᱟᱹᱭ ᱵᱟᱹᱱᱩᱜᱼᱟ ᱟᱫᱚ ᱥᱮ ᱪᱮᱜ?
ᱦᱳᱭ ᱟᱫᱚ ᱵᱟᱯᱞᱟ ᱞᱮᱝᱼᱠᱷᱟᱱ ᱧᱮᱞ ᱩᱱᱤ ᱦᱚᱸ ᱟᱫᱚ ᱴᱟᱭᱤᱢ ᱫᱚ ᱚᱠᱟᱨᱮᱢ ᱧᱟᱢᱟ? ᱚᱱᱳ ᱚᱲᱟᱜ ᱠᱚᱨᱮᱱᱟᱜ ᱠᱟᱹᱢᱤ ᱧᱮᱞ ᱦᱩᱭᱩᱜ ᱛᱟᱢᱟ ᱡᱚᱠᱷᱚᱱ ᱟᱠᱟ ᱵᱟᱢᱼᱼ ᱠᱟᱹᱢᱤ ᱠᱤᱭᱟ ᱚᱱᱟ ᱦᱚᱸ ᱧᱮᱞ ᱦᱩᱭᱩᱜ ᱛᱟᱢᱟ ᱡᱚᱛᱚᱟᱜ ᱜᱮ ᱧᱮᱞ ᱦᱳᱭᱳᱜ ᱛᱟᱵᱚᱱᱟ᱾ ᱛᱚ ᱠᱷᱚᱱ ᱛᱮᱫᱚ ᱟᱫᱚ ᱴᱟᱭᱤᱢ ᱫᱚ ᱢᱟᱱᱮ ᱟᱫᱚ ᱵᱟᱢ ᱮᱢ ᱫᱟᱲᱮᱭᱟᱜᱼᱟ ᱥᱮᱨᱚᱠᱚᱢ ᱫᱚ ᱚᱱᱮ ᱡᱟᱦᱟᱸ ᱞᱮᱠᱟ᱾ ᱰᱟᱜᱩᱣᱟᱹ ᱨᱮ ᱴᱟᱭᱤᱢ ᱮᱢ ᱠᱮ ᱱᱤᱛᱚᱜ ᱫᱚ ᱵᱟᱯᱞᱟ ᱠᱟᱛᱮᱜ ᱫᱚ ᱚᱝᱠᱟᱱᱟᱜ ᱴᱟᱭᱤᱢ ᱫᱚ ᱟᱫᱚᱼᱼ ᱵᱟᱝ ᱜᱮᱢ ᱮᱢ ᱫᱟᱲᱮᱭᱟᱜᱼᱟ᱾
ᱦᱳ ᱦᱳᱭ ᱜᱚᱝᱠᱮ ᱛᱟᱦᱚᱞᱮ ᱚᱱᱟᱜᱤᱧ ᱞᱮᱭ ᱠᱮᱫ᱾ ᱚᱱᱟ ᱠᱚᱢ ᱵᱚᱭᱮᱥ ᱨᱮ ᱵᱟᱯᱞᱟ ᱫᱚ ᱚᱱᱟ ᱫᱚ ᱠᱤᱱᱛᱩ ᱵᱟᱝ ᱩᱪᱤᱛᱟ ᱥᱮ ᱪᱮᱫ ᱦᱩᱢ
ᱦᱳᱭ ᱵᱟᱯᱞᱟ ᱫᱚ ᱠᱤ ᱵᱟᱯᱞᱟ ᱵᱟᱯᱞᱟ ᱫᱚ ᱵᱟᱠᱚ ᱢᱟᱱᱟ ᱫᱚᱼᱼ ᱠᱟᱹᱴᱤᱡ ᱵᱚᱭᱚᱥ ᱠᱚ ᱦᱳᱭ ᱦᱚᱪᱚ ᱞᱮᱝᱠᱷᱟᱱ ᱟᱫᱚ ᱵᱟᱯᱞᱟ ᱞᱮᱱ ᱠᱷᱟᱱᱼᱼ ᱢᱟᱱᱮ ᱟᱹᱰᱤ ᱜᱟᱱ ᱜᱮᱱᱮ ᱱᱟᱯᱟᱭᱚᱜᱼᱟ ᱚᱱᱟ ᱫᱚ᱾ ᱟᱨ ᱵᱟᱝ ᱠᱷᱟᱱ ᱫᱚ ᱢᱟᱱᱮᱼᱼ ᱠᱚᱢ ᱵᱚᱭᱮᱥ ᱨᱮ ᱵᱟᱯᱞᱟ ᱞᱮᱱᱴᱝᱠᱷᱟᱱ ᱫᱚ ᱟᱫᱚ ᱚᱱᱝᱼᱼ ᱡᱷᱟ ᱢᱮᱞᱟ ᱨᱮᱢ ᱧᱩᱨᱩᱦᱩᱜᱼᱟ ᱟᱨᱼᱼ ᱟᱫᱚ ᱢᱟᱱᱮ ᱡᱟᱦᱟᱸ ᱥᱮᱫ ᱫᱚ ᱪᱟᱞᱥ ᱫᱚ ᱵᱟᱹᱵᱤᱱ ᱫᱟᱲᱮᱭᱟᱜ ᱜᱮᱭᱟ ᱛᱚ ᱟᱞ ᱰᱟᱹᱦᱤ ᱥᱮᱜ ᱦᱚᱸ ᱩᱲᱩᱠᱼᱼ ᱵᱚᱭᱮᱥ ᱢᱮᱱᱛᱟ ᱚᱱᱟ ᱢᱟᱱᱮ ᱠᱳᱱᱳ ᱤᱭᱟᱹ ᱵᱟᱹᱱᱩᱜᱼᱟ᱾
ᱴᱤᱠᱟᱹᱱ ᱵᱟᱹᱱᱩᱜᱼᱟ᱾ ᱚᱱᱚᱼᱚᱝᱠᱟ ᱡᱷᱟᱹᱛᱤᱨ ᱢᱟ ᱟᱞᱮ ᱫᱚ ᱢᱟᱨᱟᱝ ᱵᱚᱞ ᱠᱚᱫᱚ ᱱᱟᱜ ᱞᱟᱦᱟ ᱛᱮᱞᱮ ᱠᱷᱮᱞ ᱵᱟᱲᱟ ᱠᱮᱫ ᱜᱮᱭᱟ ᱟᱫᱚ ᱱᱮᱛᱟᱨ ᱠᱚᱫᱚ ᱢᱟ ᱟᱫᱚᱼᱼ ᱚᱝᱠᱟ ᱠᱚᱲᱟ ᱠᱚᱦᱚᱸ ᱠᱚᱢ ᱪᱟᱵᱟ ᱦᱤᱡᱩᱜ ᱠᱟᱱᱟ᱾
ᱪᱷᱚ ᱢᱤᱱᱤᱴ ᱦᱩᱭ ᱟᱠᱟᱱᱟ ᱭᱟ ᱪᱷᱚ ᱢᱤᱱᱤᱴ ᱦᱮᱸᱼᱼ